ᱜᱮ
ᱟᱪᱪᱷᱟ ᱜᱚᱝᱠᱮ ᱛᱟᱦᱚᱞᱮ ᱪᱮᱫ ᱞᱮᱠᱟ ᱦᱮᱱᱟᱜ ᱢᱮᱭᱟ?
ᱚ ᱜᱚᱝᱠᱮ ᱱᱟᱯᱟᱭ ᱵᱟᱲᱟ ᱜᱮ ᱮᱠᱷᱚᱱ᱾
ᱟᱪᱪᱷᱟ, ᱟᱫᱚ ᱛᱟᱦᱚᱞᱮ ᱜᱚᱝᱠᱮ ᱱᱚᱝᱠᱟ ᱟᱛᱳ ᱴᱚᱞᱟᱨᱮᱢ ᱛᱟᱦᱮᱸᱱ ᱠᱟᱱᱟ ᱥᱮ ᱱᱚᱝᱠᱟ ᱥᱚᱦᱚᱨ ᱵᱟᱡᱟᱨ ᱠᱚᱨᱮᱢ ᱛᱟᱦᱮᱸᱱ ᱠᱟᱱᱟ?
ᱩᱸ ᱟᱛᱳ ᱴᱚᱞᱟ ᱠᱚᱨᱮ ᱛᱟᱦᱮᱸ ᱦᱳᱭᱳᱜ ᱠᱟᱱᱟ᱾ ᱥᱚᱦᱚᱨ ᱵᱟᱡᱟᱨ ᱠᱚ ᱢᱟᱛᱚ , ᱦᱳᱭ ᱦᱳᱭ
ᱟᱪᱪᱷᱟ ᱟᱫᱚ ᱱᱚᱝᱠᱟ ᱟᱛᱳ ᱴᱚᱞᱟ ᱨᱮ ᱫᱚ ᱱᱚᱝᱠᱟ ᱪᱮᱫ ᱞᱮᱠᱟ ᱟᱵᱚ ᱢᱟᱱᱮ ᱦᱮᱸ ᱥᱩᱵᱤᱫᱟ ᱵᱚᱱ ᱧᱟᱢ ᱫᱟ ᱟᱨ ᱱᱚᱝᱠᱟ ᱥᱚᱦᱚᱨ ᱵᱟᱡᱟᱨ ᱨᱮ ᱫᱚ ᱪᱮᱫ ᱞᱮᱠᱟ ᱥᱩᱵᱤᱫᱟ ᱢᱮᱱᱟᱜᱼᱟ? ᱟᱵᱚ ᱨᱮᱱ ᱧᱮᱞ ᱠᱟᱱ ᱜᱮᱭᱟ ᱢᱤᱫ ᱵᱟᱨ ᱦᱚᱲ ᱠᱚ ᱱᱚᱝᱠᱟ ᱮᱢ᱾ ᱟᱛᱳ ᱠᱷᱚᱱ ᱱᱚᱝᱠᱟ ᱥᱚᱦᱚᱨ ᱵᱟᱡᱟᱨ ᱠᱚ ᱥᱮᱱ ᱵᱟᱲᱟᱣ ᱥᱮᱱᱚᱜ ᱠᱟᱱᱟ ᱠᱚ ᱱᱚᱣᱟ ᱤᱫᱤ ᱠᱟᱛᱮᱜ ᱜᱚᱝᱠᱮ ᱪᱮᱫ ᱮᱢ ᱞᱟᱹᱭᱟ?
ᱦᱸ ᱤᱧᱫᱩᱧ ᱢᱮᱱᱟ ᱱᱚᱝᱠᱟ ᱟᱛᱳ ᱴᱚᱞᱟ ᱵᱟᱹᱜᱤ ᱠᱟᱛᱮᱫ ᱥᱚᱦᱚᱨ ᱵᱟᱡᱟᱨ ᱫᱚ ᱟᱹᱰᱤ ᱜᱮ, ᱵᱷᱩᱞ ᱟᱱᱟ᱾ ᱪᱮᱫᱟᱜ ᱥᱮ ᱱᱚᱣᱟ ᱟᱵᱚᱣᱟᱜ ᱥᱟᱱᱛᱟᱲ ᱥᱚᱢᱟᱡ ᱠᱚ ᱟᱫ ᱠᱟᱛᱮ ᱚᱱᱟ ᱫᱤᱠᱳᱣᱟᱜ ᱡᱟᱹᱛ ᱨᱮᱢ ᱩᱪᱟᱹᱲᱚᱜ ᱠᱟᱱᱟ᱾ ᱟᱪ ᱚ ᱥᱟᱶᱛᱟ ᱥᱚᱢᱟᱡᱽ ᱨᱮ ᱡᱟᱦᱟᱸᱭ ᱡᱟᱦᱟᱸᱭ ᱠᱚ ᱦᱚᱸᱜ-ᱚᱭ ᱟᱨ ᱫᱤᱫᱤ ᱱᱚᱜ-ᱚᱭ ᱟᱵᱚ ᱥᱟᱱᱛᱟᱲ ᱡᱟᱦᱟᱸᱱᱟᱜ ᱚᱱᱩᱥᱴᱷᱟᱱ ᱠᱚ ᱟᱵᱚ ᱵᱚᱸᱜᱟ ᱵᱩᱨᱩᱳ ᱫᱮᱵᱟ ᱥᱮᱵᱟ ᱨᱮ, ᱚᱱᱟ ᱨᱮᱦᱚᱸ ᱵᱟᱢ ᱥᱮᱞᱮᱫᱚᱜ ᱠᱟᱱᱟ᱾ ᱢᱟ ᱵᱟᱢ ᱢᱟᱱᱟᱣ ᱜᱩᱱᱟᱹᱭᱮᱜ ᱠᱚᱣᱟ᱾
ᱦᱳᱭ, ᱟᱫᱚ ᱜᱚᱝᱠᱮ ᱟᱫᱚ ᱦᱚᱸᱜᱼᱚᱭ ᱡᱟᱦᱟᱸ ᱡᱩᱫᱤ ᱟᱛᱳ ᱴᱚᱞᱟ ᱠᱷᱚᱱ ᱥᱚᱦᱚᱨ ᱵᱟᱡᱟᱨ ᱵᱚᱱ ᱥᱮᱱᱚᱜᱼᱟ ᱟᱫᱚ ᱚᱱᱠᱟ ᱥᱚᱦᱚᱨ ᱵᱟᱡᱟᱨ ᱨᱮᱫᱚ ᱚᱱᱠᱟ ᱫᱚ ᱡᱟᱸᱦᱮᱨ ᱥᱮ ᱚᱱᱠᱟ ᱵᱚᱸᱜᱟ ᱵᱩᱨᱩ, ᱚᱸᱰᱮ ᱢᱟᱛᱚ ᱚᱱᱠᱟ ᱫᱚ ᱵᱟᱝ ᱦᱩᱭᱩᱜᱼᱟ ᱛᱚ᱾ ᱠᱷᱟᱡ ᱚᱸᱰᱮ ᱫᱚ ᱱᱚᱝᱠᱟ ᱜᱮ ᱦᱩᱭᱩᱜᱼᱟ, ᱡᱟᱦᱟᱸ ᱫᱩᱨᱜᱟᱹ ᱯᱩᱡᱟᱹ ᱠᱚ ᱧᱮᱞᱚᱜᱚᱜᱼᱟ ᱡᱟᱦᱟᱸ ᱟᱨᱚ ᱮᱢᱟᱱ ᱮᱢᱟᱱ ᱡᱟᱦᱟᱸ ᱯᱩᱡᱟᱹ ᱠᱚ ᱧᱮᱞ ᱧᱟᱢᱚᱜᱼᱟ, ᱮᱸ ᱵᱟᱡᱟᱨ ᱥᱚᱦᱚᱨ ᱠᱚᱨᱮ ᱡᱟᱦᱟᱸ ᱠᱚ, ᱟᱫᱚ ᱟᱢ ᱫᱚ ᱚᱱᱟ ᱠᱚᱨᱮᱜ ᱜᱮᱢ ᱥᱮᱱᱚᱜᱼᱟ ᱥᱮ ᱚᱱᱟ ᱠᱚᱨᱮᱜ ᱜᱮᱢ ᱜᱚᱴ ᱡᱚᱸᱦᱟᱨᱟ ᱟᱫᱚ ᱦᱚᱸᱜ-ᱚ ᱱᱚᱝᱠᱟ ᱱᱚᱝᱠᱟ ᱛᱮ ᱟᱫᱚ ᱢᱤᱫᱴᱟᱝ ᱟᱵᱚ ᱥᱟᱱᱛᱟᱲ ᱡᱟᱸᱦᱮᱨ ᱨᱮ ᱜᱚᱴ ᱦᱩᱭᱩᱜᱼᱟ ᱥᱮ ᱡᱚᱦᱟᱨ ᱦᱩᱭᱩᱜᱼᱟ ᱢᱮᱱᱛᱮ ᱦᱚᱜᱼᱚ ᱱᱟ ᱫᱚ ᱟᱫᱚ ᱟᱥ ᱚᱱᱮ ᱵᱟᱹᱭ ᱵᱟᱹᱭᱛᱮ ᱦᱤᱲᱤᱧᱚᱜ ᱠᱟᱱᱟ ᱥᱮ ᱤᱭᱟᱹᱜ ᱠᱟᱱᱟ ᱚᱱᱠᱟ ᱡᱩᱫᱤ ᱮᱸ ᱥᱚᱦᱚᱨ ᱵᱟᱡᱟᱨ ᱨᱮᱢ ᱛᱟᱦᱮᱱᱟ ᱟᱨᱠᱤ, ᱦᱮᱸ ᱥᱮ ᱵᱟᱝ?
ᱦᱳᱭ ᱦᱳᱭ᱾
ᱟᱫᱚ ᱱᱚᱝᱠᱟ ᱟᱫᱚ ᱢᱤᱫ ᱵᱟᱨ ᱦᱚᱲ ᱡᱟᱦᱟᱸ ᱠᱚ ᱠᱚ ᱪᱟᱹᱠᱨᱤᱭᱮᱫᱼᱟ, ᱩᱱᱠᱩ ᱫᱚ ᱟᱫᱚ ᱟᱛᱳ ᱴᱚᱞᱟ ᱵᱟᱹᱜᱤ ᱠᱟᱛᱮ ᱟᱫᱚ ᱩᱱᱠᱩ ᱫᱚ ᱚᱱᱠᱟ ᱥᱚᱦᱚᱨ ᱵᱟᱡᱟᱨ ᱠᱚ ᱪᱟᱞᱟᱜ ᱠᱟᱱ ᱜᱮᱭᱟ, ᱚᱱᱟ ᱫᱚ ᱧᱮᱞᱚᱜᱚᱜ ᱠᱟᱱ ᱜᱮᱭᱟ ᱜᱚᱝᱠᱮ ᱮᱠᱷᱚᱱᱳ᱾
ᱦᱳᱭ ᱱᱚᱣᱟ ᱠᱚᱫᱚ ᱧᱮᱞᱚᱜ ᱠᱟᱱ ᱜᱮᱭᱟ᱾
ᱦᱳᱭ ᱟᱫᱚ ᱛᱟᱦᱚᱞᱮ ᱜᱚᱝᱠᱮ ᱤᱭᱟᱹ ᱱᱚᱝᱠᱟ ᱡᱩᱫᱤ ᱟᱛᱳ ᱴᱚᱞᱟᱨᱮ ᱡᱩᱫᱤ ᱵᱚᱱ ᱛᱟᱦᱮᱱᱟ, ᱟᱵᱚᱣᱟᱜ ᱟᱵᱚᱣᱟᱜ ᱱᱚᱝᱠᱟ ᱯᱚᱨᱤᱵᱮᱥ ᱠᱤ ᱮᱸ ᱱᱚᱝᱠᱟ ᱵᱷᱟᱜᱮ ᱫᱚᱦᱚ ᱵᱟᱭ ᱜᱟᱱᱚᱜᱼᱟ ᱥᱮ ᱪᱮᱫ ᱞᱮᱠᱟ?
ᱟ ᱯᱚᱨᱤᱵᱮᱥ ᱫᱚ ᱫᱚᱦᱚ ᱜᱟᱱᱚᱜᱼᱟ᱾
ᱦᱳᱭ᱾ ᱟᱫᱚ ᱟᱹᱛᱩ ᱴᱚᱞᱟᱨᱮ ᱛᱟᱦᱮᱸ ᱞᱮᱱᱠᱷᱟᱱ ᱱᱚᱝᱠᱟ ᱯᱚᱨᱤᱵᱮᱥ ᱱᱚᱝᱠᱟ ᱵᱷᱟᱜᱮ ᱛᱟᱦᱮᱱᱟ᱾ ᱮᱸ ᱡᱮᱞᱮᱠᱟ ᱮᱸ ᱟᱛᱳ ᱴᱚᱞᱟ ᱨᱮᱫᱚ ᱟᱵᱚᱣᱟᱜ ᱫᱚ ᱢᱤᱫᱴᱟᱝ ᱥᱟᱹᱜᱟᱹᱭ ᱢᱮᱱᱟᱜ ᱛᱟᱵᱚᱱᱟ ᱟᱹᱰᱤ ᱪᱚᱨᱚᱠ ᱥᱟᱹᱜᱟᱹᱭ ᱡᱟᱦᱟᱸ ᱫᱚ ᱟᱹᱰᱤ ᱪᱮᱨᱦᱟᱱᱟ, ᱮᱸ ᱡᱩᱫᱤ ᱟᱵᱚ ᱱᱚᱝᱠᱟ ᱦᱟᱱᱟᱜ ᱮᱴᱠᱮᱴᱚᱬᱮ ᱨᱮᱵᱚᱱ ᱯᱟᱲᱟᱜᱼᱟ ᱢᱮᱱᱠᱷᱟᱱ ᱟᱛᱳ ᱴᱚᱞᱟ ᱠᱚᱨᱮᱱ ᱦᱚᱲ ᱮᱸ ᱮᱴᱟᱜ ᱮᱸ ᱚᱲᱟᱜ ᱨᱮᱱ ᱥᱩᱨ ᱚᱲᱟᱜ ᱠᱚᱨᱮᱱ ᱦᱚᱲ ᱠᱚ ᱮᱸ ᱩᱱ ᱚᱠᱛᱚ ᱟᱹᱰᱤ ᱞᱚᱜᱚᱱ ᱠᱚ ᱥᱚᱦᱚᱨ ᱥᱮᱴᱮᱨᱚᱜᱼᱟ᱾ ᱟᱨ ᱱᱚᱝᱠᱟ ᱡᱩᱫᱤ ᱟᱵᱚ ᱵᱟᱡᱟᱨ ᱫᱤᱥᱚᱢ ᱨᱮᱵᱚᱱ ᱛᱟᱦᱮᱱᱟ ᱛᱟᱦᱚᱞᱮ ᱩᱱ ᱚ ᱛᱚ ᱫᱚ ᱟᱫᱚ ᱱᱩᱠᱩ ᱮᱸ ᱵᱟᱝᱠᱚ ᱥᱚᱦᱚᱨ ᱥᱮᱴᱮᱨᱚᱜᱼᱟ ᱢᱤᱫ ᱵᱟᱨ ᱦᱚᱲ ᱫᱚ ᱵᱟᱡᱟᱨ ᱨᱮᱫᱚ ᱱᱚᱜᱼᱚ ᱱᱚᱝᱠᱟ ᱧᱮᱞ ᱜᱚᱜ ᱟᱠᱟᱱ ᱜᱮᱭᱟ᱾ ᱧᱮᱞᱚᱜ ᱠᱚᱜ-ᱟ ᱧᱮᱞᱚᱜᱚᱜᱼᱟ᱾
ᱛᱚ ᱚᱱᱠᱟᱜᱮ ᱡᱟᱦᱟᱸ ᱵᱟᱡᱟᱨ ᱠᱚᱨᱮᱠᱚ ᱛᱟᱦᱮᱱ ᱠᱟᱱᱟ ᱛᱚ ᱟᱛᱳ ᱴᱚᱞᱟ ᱡᱟᱦᱟᱸᱟᱱᱟᱜ ᱜᱮ ᱦᱩᱭᱩᱜᱼᱟ ᱚᱱᱟ ᱠᱚᱨᱮ ᱵᱟᱠᱚ ᱥᱚᱦᱚᱨ ᱥᱮᱴᱚᱨᱚᱜᱼᱟ ᱟᱰᱤ ᱜᱮᱠᱚ ᱵᱟᱪᱷᱟᱣ ᱛᱟᱵᱚᱱᱟ᱾ ᱟᱵᱚᱣᱟᱜ ᱱᱤᱭᱚᱢ ᱠᱚ ᱵᱟᱠᱚ ᱠᱩᱥᱤᱭᱟᱜᱼᱟ ᱮᱴᱟᱜ ᱠᱚ
ᱦᱳᱭ, ᱟᱫᱚ ᱱᱚᱝᱠᱟ ᱦᱚᱸ ᱧᱮᱞ ᱫᱚ ᱧᱮᱞᱚᱜᱚᱜ ᱠᱟᱱ ᱜᱮᱭᱟ ᱟᱫᱚ
ᱟᱫᱚ ᱩᱱᱠᱩ ᱫᱚ ᱦᱟᱱᱮ ᱯᱩᱭᱥᱟ ᱪᱮᱛᱟᱱ ᱨᱮ ᱞᱟᱞᱚᱪ ᱥᱟᱹᱭ ᱟᱠᱚ ᱠᱟᱱ ᱥᱮ, ᱟᱫᱚ ᱟᱵᱚ ᱥᱟᱱᱛᱟᱲ ᱠᱚᱫᱚ ᱡᱷᱚᱛᱚ ᱠᱚ ᱦᱤᱨᱠᱟᱹ ᱟᱵᱚᱱ ᱠᱟᱱᱟ᱾ ᱡᱟᱦᱟᱸ ᱟᱛᱳ ᱴᱚᱞᱟ ᱵᱟᱹᱜᱤ ᱠᱟᱛᱮ ᱥᱚᱦᱚᱨ ᱵᱟᱡᱟᱨ ᱪᱟᱜ ᱠᱟᱱᱟ ᱨᱮ ᱪᱟᱞᱟᱜ ᱠᱟᱱᱟ ᱟᱫᱚ ᱟᱛᱳ ᱦᱚᱲᱮ ᱦᱤ ᱯᱩᱭᱥᱟᱹ ᱞᱟᱞᱚᱪ ᱛᱮ᱾
ᱦᱳᱭ᱾
ᱦᱳᱭ᱾
ᱦᱳᱭ ᱱᱚᱝᱠᱟ ᱢᱤᱫ ᱵᱟᱨ ᱫᱚ ᱱᱚ
ᱦᱳᱭ ᱟᱫᱚ ᱥᱟᱱᱟᱢ ᱠᱚ ᱟᱫᱚ ᱚᱱᱠᱟ ᱟᱫᱚ ᱟᱵᱚ ᱚᱫᱫᱷᱮᱠ ᱫᱚᱵᱚᱱ ᱨᱮᱸᱜᱮᱡ ᱜᱮᱭᱟ ᱥᱮ, ᱟᱫᱚ ᱨᱮᱸᱜᱮᱡ ᱢᱟᱱᱢᱤ ᱠᱚ ᱢᱮᱱᱟᱜ ᱢᱟᱵᱚᱱ ᱜᱮᱭᱟ᱾
ᱦᱳᱭ ᱟᱫᱚ ᱚᱱᱠᱟᱱ ᱢᱤᱫ ᱵᱟᱨ ᱟᱨ ᱢᱤᱫ ᱵᱟᱨ ᱦᱚᱲ ᱫᱚ ᱱᱚᱝᱠᱟ ᱦᱮᱸ ᱴᱟᱠᱟ ᱯᱩᱭᱥᱟᱹ ᱚᱱᱠᱟ ᱠᱚ ᱮᱸ ᱵᱟᱡᱟᱨ ᱥᱚᱦᱚᱨ ᱨᱮᱫᱚ ᱠᱟᱹᱢᱤᱭᱟᱜ ᱠᱚ ᱟᱨᱠᱤ ᱱᱚᱝᱠᱟ ᱢᱚᱱᱮᱦᱚᱭ ᱡᱟᱹᱥᱛᱤ ᱢᱮᱱᱟᱜᱼᱟ, ᱟᱫᱚ ᱦᱚᱸᱜᱼᱚ ᱱᱚᱝᱠᱟ ᱩᱱᱠᱩ ᱫᱚ ᱴᱟᱠᱟ ᱯᱚᱭᱥᱟ ᱚᱸᱰᱮ ᱡᱚᱠᱷᱚᱱ ᱜᱮ ᱨᱚᱡ ᱚᱡᱽᱜᱟᱨ ᱦᱩᱭᱩᱜ ᱠᱟᱱᱟ ᱟᱫᱚ ᱛᱟᱦᱚᱞᱮ ᱩᱱᱠᱩ ᱫᱚ ᱟᱫᱚ ᱥᱚᱦᱚᱨ ᱵᱟᱡᱟᱨ ᱢᱤᱫ ᱵᱟᱨ ᱦᱚᱲ ᱫᱚ ᱚᱱᱟ ᱥᱚᱦᱚᱨ ᱵᱟᱡᱟᱨ ᱨᱮᱜᱮ ᱠᱚ ᱛᱟᱦᱮᱱ ᱠᱟᱱᱟ ᱚᱸᱰᱮ ᱜᱮᱠᱚ ᱠᱟᱹᱢᱤᱭᱮᱫᱟ᱾ ᱟᱫᱚ ᱦᱚᱸᱜᱼᱚ ᱱᱚᱝᱠᱟ ᱠᱟᱛ ᱛᱮ ᱟᱠᱚᱣᱟᱜ ᱡᱤᱭᱚᱱ ᱠᱚ ᱠᱷᱟᱸᱰᱟᱣᱮᱫ ᱜᱮᱭᱟ ᱧᱮᱞ ᱫᱚ ᱧᱮᱞᱚᱜᱚᱜ ᱠᱟᱱ ᱜᱮᱭᱟ ᱢᱤᱫ ᱵᱟᱨ ᱦᱚᱲ ᱫᱚ᱾ ᱟᱫᱚ ᱜᱚᱝᱠᱮ ᱛᱟᱦᱚᱞᱮ ᱮᱸ ᱱᱚᱝᱠᱟ ᱥᱚᱦᱚᱨ ᱵᱟᱡᱟᱨ ᱠᱚᱨᱮᱜ ᱢᱤᱫ ᱵᱟᱨ ᱫᱷᱟᱣ ᱱᱚᱝᱠᱟᱢ ᱛᱟᱦᱮᱸ ᱵᱟᱲᱟ ᱠᱟᱱᱟ ᱥᱮ ᱵᱟᱝ ᱱᱚᱝᱠᱟ ᱡᱮ ᱮᱸ ᱢᱚᱚᱲᱮ ᱫᱤᱱ ᱛᱩᱨᱩᱭ ᱫᱤᱱ ᱱᱚᱝᱠᱟᱢ ᱛᱟᱦᱮᱸ ᱵᱟᱲᱟ ᱟᱠᱟᱱᱟ ᱥᱮ ᱵᱟᱝ?
ᱵᱟᱝ ᱵᱟᱝ ᱛᱟᱦᱮᱸ ᱦᱩᱭ ᱠᱟᱱᱟ ᱥᱚᱦᱚᱨ ᱵᱟᱡᱟᱨ ᱠᱚᱫᱚ᱾ ᱟᱫᱚ ᱱᱚᱣᱟ ᱥᱩᱨ ᱠᱚᱨᱮᱜ ᱫᱚ ᱚᱱᱠᱟ ᱥᱚᱦᱚᱨ ᱵᱟᱡᱟᱨ ᱠᱚᱦᱚᱸ ᱵᱟᱹᱱᱩᱜᱼᱟ ᱟᱛᱩ ᱴᱚᱞᱟ ᱜᱮ ᱢᱮᱱᱟᱜᱼᱟ, ᱥᱟᱺᱟᱹᱜᱤᱧ ᱠᱚᱫᱚ ᱟᱫᱚ ᱵᱟᱝ ᱪᱟᱣ ᱦᱩᱭ ᱠᱟᱱᱟ ᱥᱚᱦᱚᱨ ᱵᱟᱡᱟᱨ ᱫᱚ᱾
ᱟᱪᱪᱷᱟ ᱟᱫᱚ ᱛᱟᱦᱚᱞᱮ ᱜᱚᱝᱠᱮ ᱟᱯᱮ ᱥᱮᱫ ᱫᱚ ᱛᱟᱦᱚᱞᱮ ᱥᱚᱦᱚᱨ ᱵᱟᱡᱟᱨ ᱠᱚ ᱱᱚᱝᱠᱟ ᱮᱸ ᱵᱟᱹᱱᱩᱜᱼᱟ ᱥᱮ ᱪᱮᱫᱞᱮᱠᱟ ᱡᱮ ᱥᱚᱦᱚᱨ ᱵᱟᱡᱟᱨ ᱠᱚ ᱱᱚᱝᱠᱟ ᱮᱸ ᱥᱟᱺᱜᱤᱧ ᱜᱮᱛᱟᱯᱮᱭᱟ ᱟᱫᱚ ᱤᱱᱟᱹ ᱠᱷᱟᱹᱛᱤᱨ ᱥᱚᱦᱚᱨ ᱵᱟᱡᱟᱨ ᱠᱚᱫᱚ ᱩᱱᱟᱹᱜ ᱫᱚ ᱵᱟᱝᱯᱮ ᱥᱮᱱᱚᱜ ᱜᱮᱭᱟ ᱠᱟᱹᱴᱤᱡ ᱮᱸ ᱠᱚᱢ ᱜᱮᱯᱮ ᱥᱮᱱᱚᱜ ᱜᱮᱭᱟ ᱡᱟᱦᱟᱸᱱᱟᱜ ᱡᱩᱫᱤ ᱦᱟᱛᱟᱣ ᱥᱮ ᱚᱱᱠᱟ ᱟᱹᱰᱤ ᱞᱟᱹᱠᱛᱤ ᱨᱮ ᱡᱩᱫᱤ ᱚᱱᱠᱟ ᱯᱮ ᱥᱮᱱᱚᱜᱼᱟ ᱥᱮ ᱪᱮᱫ ᱞᱮᱠᱟ?
ᱦᱮᱸ ᱟᱫᱚ ᱥᱟᱺᱜᱤᱧ ᱧᱚᱜ ᱜᱮᱭᱟ ᱥᱚᱦᱚᱨ ᱵᱟᱡᱟᱨ ᱨᱮ ᱟᱫᱚ ᱥᱩᱨ ᱫᱚ ᱵᱟᱹᱱᱩᱜ ᱜᱮᱭᱟ ᱟᱫᱚ ᱩᱱᱟᱹᱜ ᱫᱚ ᱪᱟᱞᱟᱣ ᱠᱚ ᱵᱟᱝ ᱦᱩᱭᱩᱜᱭ ᱜᱮᱭᱟ᱾ ᱥᱚᱦᱚᱨ ᱵᱟᱡᱟᱨ ᱫᱚ᱾
ᱟᱪᱪᱷᱟ᱾
ᱦᱳᱭ, ᱟᱫᱚ ᱚᱱᱠᱟ ᱜᱟᱹᱲᱤ ᱜᱷᱚᱲᱟ ᱠᱚᱦᱚᱸ ᱵᱟᱹᱱᱩᱜᱼᱟ ᱟᱯᱚᱱ ᱠᱚᱣᱟᱜ ᱫᱚ᱾ ᱨᱮᱸᱜᱮᱡ ᱢᱟᱹᱱᱢᱤ ᱦᱳᱭ᱾
ᱟᱪᱪᱷᱟ, ᱟᱫᱚ ᱦᱳᱭ ᱦᱚᱸᱜ-ᱚ ᱱᱚᱣᱟ ᱮᱸ ᱟᱵᱚ ᱟᱹᱰᱤ ᱥᱟᱱᱛᱟᱲ ᱤᱭᱟᱹ ᱨᱮᱜᱮ, ᱮᱸ ᱚᱱᱠᱟ ᱚᱱᱠᱟ ᱜᱟᱹᱲᱤ ᱠᱚ ᱵᱟᱹᱱᱩᱜ ᱛᱟᱵᱚᱱᱟ ᱟᱫᱚ ᱮᱸ ᱚᱱᱠᱟ ᱫᱟᱬᱟ ᱦᱚᱸ ᱟᱵᱚ ᱫᱚ ᱵᱟᱵᱚᱱ ᱫᱟᱬᱟᱱ ᱜᱮᱭᱟ ᱵᱟᱵᱚᱱ ᱥᱮᱱᱚᱜ ᱜᱮᱭᱟ᱾ ᱟᱨ ᱟᱨ ᱱᱚᱝᱠᱟ ᱜᱟᱹᱲᱤ ᱦᱟᱛᱟᱣ ᱞᱟᱹᱜᱤᱫ ᱛᱮᱫᱚ ᱱᱚᱝᱠᱟ ᱜᱮ ᱠᱷᱟᱡ ᱴᱟᱠᱟ ᱯᱩᱭᱥᱟᱹ ᱨᱮᱸᱜᱮᱡ ᱦᱚᱲ ᱴᱷᱮᱱ ᱫᱚ ᱩᱱᱟᱹᱜ ᱫᱚ ᱡᱟᱹᱥᱛᱤ ᱫᱚ ᱵᱟᱭ ᱛᱟᱦᱮᱱᱟ ᱜᱟᱹᱲᱤ ᱠᱚᱦᱚᱸ ᱫᱟᱢ ᱜᱮᱭᱟ ᱵᱷᱟᱜᱮ ᱜᱮ᱾ ᱟᱫᱚ ᱛᱟᱦᱚᱞᱮ ᱚᱱᱠᱟ ᱥᱮᱱ ᱫᱚ ᱥᱟᱹᱨᱤᱜᱮ ᱠᱟᱹᱴᱤᱡ ᱮᱸ ᱚ ᱠᱟ ᱥᱚᱢᱚᱥᱥᱟ ᱫᱚ ᱦᱩᱭᱩᱜ ᱜᱮᱭᱟ ᱮᱴᱠᱮᱴᱚᱬᱮ ᱫᱚ, ᱦᱮᱸ ᱥᱮ ᱵᱟᱝ?
ᱦᱳᱭ ᱦᱳᱭ ᱮᱠᱮᱴᱚᱬᱮ ᱫᱚ ᱦᱩᱭᱩᱜ ᱜᱮᱭᱟ᱾
ᱦᱳᱭ᱾ ᱟᱫᱚ ᱛᱟᱦᱚᱞᱮ ᱱᱚᱝᱠᱟ ᱮᱸ ᱡᱟᱦᱟᱸ ᱟᱵᱚ ᱡᱟᱦᱟᱸ ᱦᱚᱸᱜ-ᱚᱭ ᱤᱭᱟᱹ ᱟᱛᱳ ᱴᱚᱞᱟ ᱨᱮ ᱢᱮᱱᱟᱜ ᱵᱚᱱᱟ, ᱟᱵᱚ ᱫᱚ ᱱᱚ ᱠᱟ ᱟᱹᱰᱤ ᱜᱮ ᱟᱲᱟᱜ ᱥᱟᱠᱟᱢ ᱥᱮ ᱚᱱᱠᱟ ᱦᱚᱸᱜᱼᱚᱭ ᱱᱮᱥ ᱱᱮᱛᱟᱨ ᱫᱚ ᱦᱚᱸᱜᱼᱚᱭ ᱯᱷᱩᱴᱠᱟᱹ ᱠᱚ ᱩᱫ ᱠᱚ ᱟᱹᱰᱤ ᱜᱮᱵᱚᱱ ᱧᱟᱢ ᱟᱵᱚᱱ, ᱚᱱᱟ ᱠᱚ ᱩᱛᱩ ᱠᱟᱛᱮᱫ ᱵᱚᱱ ᱡᱚᱢ ᱜᱮᱭᱟ᱾ ᱟᱨ ᱡᱩᱫᱤ ᱦᱚᱸᱜᱼᱚ ᱱᱚᱝᱠᱟ ᱵᱟᱡᱟᱨ ᱫᱤᱥᱚᱢ ᱨᱮᱵᱚᱱ ᱛᱟᱦᱮᱱᱟ, ᱛᱟᱦᱚᱞᱮ ᱩᱱ ᱚᱠᱛᱚ ᱫᱚ ᱟᱫᱚ ᱚᱸᱰᱮ ᱫᱚ ᱦᱟᱛᱟᱣ ᱦᱩᱭ ᱟᱵᱚᱱᱟ ᱱᱚᱣᱟ ᱡᱤᱱᱤᱥ ᱠᱚᱫᱚ᱾ ᱯᱷᱩᱴᱠᱟᱹ ᱠᱚ ᱩᱱᱠᱩ ᱫᱚ ᱚᱱᱟ ᱵᱟᱡᱟᱨ ᱠᱚᱨᱮᱫ ᱫᱚ ᱵᱟᱠᱷᱟᱡ ᱚᱱᱠᱟ ᱢᱟᱛᱚ ᱵᱟᱝᱠᱚ ᱧᱟᱢᱚᱜᱼᱟ, ᱚᱱᱟ ᱠᱚᱨᱮ ᱫᱚ ᱥᱩᱫᱷᱩ ᱨᱟᱥ ᱛᱟ ᱠᱚ ᱤᱭᱟᱹ ᱠᱚ ᱚᱱᱠᱟ ᱥᱩᱫᱩ ᱚᱲᱟᱜ ᱠᱚᱜᱮᱢ ᱫᱤᱥᱟᱹᱭᱟ ᱟᱫᱚ ᱚᱱᱠᱟ ᱵᱤᱨ ᱤᱭᱟᱹ ᱠᱚᱫᱚ ᱟᱫᱚ ᱩᱱᱟᱹᱜ ᱫᱚ ᱵᱟᱝ ᱛᱟᱦᱮᱱᱟ ᱛᱟᱦᱮᱱ ᱨᱮᱦᱚᱸ ᱟᱫᱚ ᱚᱱᱟ ᱦᱚᱸᱜ-ᱚᱭ ᱠᱟᱹᱴᱤᱡ ᱥᱟᱜᱤᱧ ᱥᱟᱜᱤᱧ ᱪᱟᱞᱟᱜ ᱦᱩᱭᱩᱜᱼᱟ ᱦᱮᱸ ᱥᱮ ᱵᱟᱝ᱾
ᱦᱳᱭ ᱦᱳᱭ ᱥᱟᱺᱤᱧ ᱥᱟᱺᱜᱤᱧ ᱜᱮ᱾
ᱦᱳᱭ᱾ ᱟᱫᱚ ᱱᱚᱝᱠᱟᱟᱜᱮ ᱛᱟᱦᱚᱞᱮ ᱮᱸ ᱟᱫᱚ ᱟᱵᱚ ᱫᱚ ᱟᱹᱰᱤᱜᱮ ᱟᱛᱳ ᱴᱚᱞᱟ ᱨᱮᱱᱟᱜ ᱥᱩᱵᱤᱫᱷᱟ ᱠᱚᱦᱚᱸ ᱵᱚᱱ ᱧᱟᱢᱫᱟ᱾ ᱟᱨ ᱡᱩᱫᱤ ᱟᱢᱮᱢ ᱞᱟᱹᱭᱟ ᱱᱚᱝᱠᱟ ᱵᱟᱡᱟᱨ ᱠᱚᱨᱮᱱᱟᱜ ᱥᱩᱵᱤᱫᱷᱟ᱾ ᱵᱟᱡᱟᱨ ᱠᱚᱨᱮ ᱦᱚᱸ ᱥᱩᱵᱤᱫᱷᱟ ᱫᱚ ᱢᱮᱱᱟᱜ ᱫᱚ ᱢᱮᱱᱟᱜ ᱜᱮᱭᱟ᱾ ᱮᱸ ᱡᱮᱞᱮᱠᱟ ᱥᱩᱨ ᱨᱮ ᱤᱥᱠᱩᱞ ᱠᱚ ᱛᱟᱦᱮᱱᱟ ᱥᱩᱨ ᱨᱮ ᱱᱚᱝᱠᱟ ᱠᱚᱞᱮᱡᱽ ᱠᱚ ᱥᱩᱨ ᱨᱮ ᱦᱚᱥ ᱯᱤᱴᱟᱞ ᱠᱚ ᱛᱟᱦᱮᱱᱟ, ᱛᱟᱦᱚᱞᱮ ᱦᱚᱸ ᱩᱱᱠᱩ ᱦᱚᱸ ᱚᱱᱟ ᱠᱚ ᱫᱚ ᱟᱹᱰᱤᱜᱮ ᱥᱩᱵᱤᱫᱷᱟ ᱠᱚ ᱧᱟᱢᱫᱟ, ᱪᱮᱫᱞᱮᱠᱟ ᱨᱳᱜᱽ ᱨᱩᱣᱟᱹ ᱦᱩᱭ ᱞᱮᱱᱠᱷᱟᱱ ᱜᱮ ᱦᱮᱸ ᱞᱚᱜᱚᱱ ᱠᱚ ᱥᱮᱱ ᱜᱚᱫᱚᱜᱼᱟ, ᱞᱚᱜᱚᱱ ᱠᱚ ᱚᱱᱠᱟᱜᱮ ᱪᱤᱠᱤᱥᱥᱟ ᱠᱟᱛᱮᱜ ᱞᱚᱜᱚᱱ ᱠᱚ ᱮᱸ ᱵᱷᱟᱜᱤᱜᱼᱟ ᱟᱨ ᱟᱵᱚ ᱫᱚ ᱟᱠᱷᱟᱱ ᱠᱟᱹᱴᱤᱡ ᱡᱩᱫᱤ ᱚᱱᱠᱟ ᱨᱩᱣᱟᱹ ᱧᱟᱢ ᱠᱮᱫ ᱵᱚᱱᱟᱭ ᱟᱵᱚ ᱫᱚ ᱚᱱᱟ ᱟᱹᱛᱩ ᱴᱚᱞᱟ ᱠᱚᱨᱮᱜ ᱡᱟᱦᱟᱸᱭ ᱢᱤᱫ-ᱵᱟᱨ ᱠᱟᱹᱴᱤᱡ ᱦᱚᱯᱚᱱ ᱦᱚᱯᱚᱱ ᱰᱟᱠᱛᱟᱨ ᱠᱚ ᱢᱮᱱᱟᱜ ᱠᱚᱣᱟ ᱟᱫᱚ ᱩᱱᱠᱩ ᱴᱷᱮᱱ ᱵᱚᱱ ᱪᱟᱞᱟᱣ ᱜᱚᱫᱚᱜᱼᱟ᱾ ᱟᱫᱚ ᱩᱱᱠᱩ ᱢᱟᱠᱷᱟᱱ ᱚᱱᱠᱟᱱ ᱫᱚ ᱵᱚᱲᱚ ᱰᱟᱠᱛᱟᱨ ᱵᱟᱝ ᱠᱟᱱᱟ ᱠᱚ ᱟᱫᱚ ᱢᱮᱱᱠᱷᱟᱱ ᱮᱸ ᱮᱱᱛᱮ ᱨᱮᱦᱚᱸ ᱟᱫᱚ ᱟᱵᱚᱣᱟᱜ ᱫᱚ ᱪᱤᱠᱟᱹᱛᱮᱱᱟᱜ ᱵᱟᱹᱱᱩᱜᱼᱟ᱾ ᱚᱱ ᱚᱱᱟ ᱠᱚ ᱦᱚᱜᱼᱚᱱᱟ ᱠᱚ ᱥᱩᱵᱤᱫᱷᱟ ᱜᱮ ᱟᱵᱚᱣᱟᱜ ᱠᱟᱹᱴᱤᱡ ᱵᱟᱡᱟᱨ ᱠᱷᱚᱱᱟᱜ ᱫᱚ ᱠᱟᱹᱴᱤᱡ ᱵᱚᱱ ᱮᱸ ᱠᱚᱢ ᱟᱠᱟᱱᱟ᱾ ᱟᱫᱚ ᱢᱤᱫ ᱵᱟᱨ ᱫᱚ ᱱᱚᱝᱠᱟ ᱟᱹᱛᱩ ᱥᱩᱨ ᱠᱚᱨᱮ ᱦᱚᱥᱯᱤᱴᱟᱞ ᱠᱚ ᱢᱮᱱᱟᱜ ᱜᱮᱭᱟ᱾ ᱛᱟᱦᱞᱮ ᱜᱚᱝᱠᱮ ᱟᱯᱮ ᱥᱮᱫ ᱫᱚ ᱚᱱᱠᱟ ᱥᱩᱡᱳᱜᱽ ᱥᱩᱵᱤᱫᱷᱟ ᱤᱥᱠᱩᱞ ᱠᱚᱞᱮᱡᱽ ᱠᱚ ᱟᱯᱮ ᱟ ᱟᱹᱛᱩ ᱥᱩᱨ ᱥᱮ ᱩᱸ ᱱᱚᱝᱠᱟ ᱦᱚᱥᱯᱤᱴᱟᱞ ᱠᱚ ᱟᱯᱮ ᱥᱩᱨ ᱨᱮ ᱢᱮᱱᱟᱜ ᱟ ᱥᱮ ᱵᱟᱹᱱᱩᱜᱼᱟ?
ᱵᱟᱝ ᱥᱩᱨ ᱫᱚ ᱥᱩᱨ ᱜᱮᱭᱟ ᱠᱟᱹᱴᱤᱡ ᱫᱚ ᱢᱮᱱ ᱞᱮᱠᱷᱟᱱ ᱥᱩᱨ ᱦᱚᱸᱢ ᱢᱮᱱᱚᱜᱼᱟ ᱥᱟᱺᱜᱤᱧ ᱦᱚᱸ ᱢᱮᱱᱟᱜᱼᱟ ᱠᱟᱹᱴᱤᱡ᱾ ᱟᱫᱚ ᱚᱱᱠᱟ ᱵᱤᱥ ᱠᱤᱞᱳᱢᱤᱴᱟᱨ ᱥᱟᱜᱤᱧ ᱢᱮᱱᱟᱜᱼᱟ ᱥᱚᱵ᱾ ᱯᱚᱱᱰᱚᱨ ᱠᱤᱞᱳᱢᱤᱴᱟᱨ ᱥᱟᱺᱜᱤᱧ ᱨᱮ ᱦᱥᱯᱤᱴᱟᱞ ᱦᱥᱴᱮᱞ ᱠᱚ᱾
ᱟᱪᱪᱷᱟ᱾
ᱦᱳᱭ᱾
ᱟᱫᱚ ᱦᱚᱜᱼᱟᱱᱟ
ᱟᱠᱟᱫ ᱜᱮᱭᱟ ᱟᱫᱚ ᱦᱟᱱᱮ ᱯᱩᱭᱥᱟᱹ ᱫᱤᱭᱟᱱ ᱠᱚᱞᱮᱡᱽ ᱠᱚ ᱟᱭ ᱴᱤ ᱟᱭ ᱠᱚ ᱢᱮᱱᱟᱜ-ᱟ᱾ ᱥᱤᱴᱤ ᱠᱚᱞᱮᱡᱽ ᱠᱚᱦᱚᱸ᱾
ᱟᱪᱪᱷᱟ᱾ ᱛᱟᱦᱚᱞᱮ ᱦᱳᱭ ᱟᱪᱪᱷᱟ᱾ ᱟᱫᱚ ᱦᱳᱭ ᱟᱫᱚ ᱱᱚᱜ-ᱚ ᱱᱚᱝᱠᱟ ᱡᱩᱫᱤ ᱢᱤᱫ ᱵᱟᱨ ᱛᱟᱦᱮᱱ ᱨᱮᱦᱚᱸ ᱮᱱᱛᱮ ᱨᱮᱦᱚᱸ ᱟᱵᱚ ᱟᱹᱰᱤ ᱜᱮ ᱜᱚᱲᱚ ᱥᱚᱯᱚ ᱥᱚᱯᱚᱫ ᱵᱚᱱ ᱧᱟᱢᱟ ᱮᱸ ᱡᱮᱞᱮᱠᱟ ᱦᱚᱸᱜ-ᱚᱱᱟ ᱥᱩᱨ ᱠᱚᱨᱮᱜ ᱛᱟᱦᱮᱸ ᱞᱮᱱᱠᱷᱟᱱ ᱟᱹᱰᱤᱜᱮ ᱮᱸ ᱡᱟᱦᱟᱸ ᱞᱮᱠᱟ ᱠᱟᱛᱮᱜ ᱜᱮ ᱢᱤᱫᱴᱟᱝ ᱠᱷᱚᱨᱪᱟ ᱦᱚᱸ ᱠᱚᱢᱚᱜ-ᱟ᱾ ᱡᱩᱫᱤ ᱱᱚᱣᱟ ᱠᱚ ᱟᱯᱮ ᱥᱩᱨ ᱨᱮ ᱡᱩᱫᱤ ᱵᱟᱝ ᱛᱟᱦᱮᱸ ᱠᱚᱜ-ᱟ, ᱢᱮᱱᱠᱷᱟᱱ ᱟᱯᱮ ᱢᱤᱫᱴᱟᱝ ᱚᱱᱠᱟᱜᱮ ᱵᱷᱟᱲᱟ ᱚᱲᱟᱜ ᱨᱮ ᱛᱟᱦᱮᱸ ᱦᱩᱭ ᱠᱚᱜ ᱛᱟᱯᱮᱭᱟ ᱚᱸᱰᱮ ᱛᱟᱵ ᱚᱸᱰᱮ ᱠᱷᱚᱱ ᱛᱟᱦᱮᱸ ᱠᱟᱛᱮᱜ ᱚᱞᱚᱜ ᱯᱟᱲᱦᱟᱣ ᱠᱚ ᱦᱩᱭ ᱠᱚᱜ ᱜᱮᱭᱟ᱾ ᱟᱫᱚ ᱡᱩᱫᱤ ᱦᱚᱸᱜᱼᱚ ᱱᱚᱝᱠᱟ ᱟᱛᱳ ᱥᱩᱨ ᱠᱚᱨᱮᱜ ᱡᱩᱫᱤ ᱛᱟᱦᱮᱱᱟ᱾ ᱛᱟᱦᱚᱞᱮ ᱪᱟᱞᱟᱣ ᱦᱮᱡ ᱨᱮ ᱱᱚᱝᱠᱟ ᱮᱴᱠᱮᱴᱚᱬᱮ ᱢᱤᱫᱴᱟᱝ ᱵᱟᱝ ᱦᱩᱭᱩᱜ-ᱟ, ᱦᱮᱸ ᱥᱮ ᱵᱟᱝ?
ᱦᱳᱭ ᱦᱳᱭ᱾
ᱦᱳᱭ᱾ ᱟᱫᱚ ᱛᱟᱦᱚᱞᱮ ᱱᱚᱝᱠᱟ ᱜᱚᱝᱠᱮ ᱛᱟᱦᱚᱞᱮ ᱚᱞᱚᱜ ᱡᱤᱭᱚᱱ ᱠᱚᱫᱚ ᱱᱚᱝᱠᱟ ᱢᱮᱱᱟᱜ ᱜᱮᱭᱟ ᱥᱮ ᱚᱞᱚᱜ ᱡᱤᱭᱚᱱ ᱠᱚᱫᱚ ᱱᱚᱝ ᱪᱟᱵᱟ ᱠᱟᱱᱟ᱾
ᱵᱟᱝ ᱚᱞᱚᱜ ᱡᱤᱭᱚᱱ ᱮᱠᱷᱚᱱ ᱢᱮᱱᱟᱜ ᱜᱮᱭᱟ ᱮᱠᱷᱚᱱ ᱫᱚᱦᱚ ᱦᱩᱭ ᱟᱠᱟᱱ ᱜᱮᱭᱟ᱾ ᱡᱤᱭᱚᱱ ᱜᱮ ᱟᱵᱚᱣᱟᱜ ᱫᱚ ᱢᱟᱨᱥᱟᱞ ᱰᱟᱦᱟᱨ ᱫᱚ ᱢᱟᱨᱥᱟᱞ ᱡᱤᱭᱚᱱ ᱠᱟᱱᱟ᱾ ᱚᱱᱟ ᱠᱚᱫᱚ ᱦᱩᱭ ᱟᱠᱟᱱᱟ᱾
ᱦᱳᱭ ᱮᱠᱫᱚᱢ ᱥᱟᱹᱨᱤ ᱠᱟᱛᱷᱟ ᱚᱞᱚᱜ ᱡᱤᱭᱚᱱ ᱜᱮ ᱟᱵᱚᱣᱟᱜ ᱫᱚ ᱢᱟᱨᱥᱟᱞ ᱰᱟᱦᱟᱨ ᱥᱮ ᱢᱟᱨᱥᱟᱞ ᱢᱟᱱᱮ ᱢᱤᱫᱴᱟᱝ, ᱦᱮᱸ ᱫᱤᱥᱟᱹ ᱞᱮᱠᱟᱱ ᱟᱨᱠᱤ, ᱢᱟᱨᱥᱟᱞ ᱟᱨᱠᱤ ᱫᱤᱥᱟᱹ ᱤᱫᱤᱭᱟᱢ ᱚᱞᱚᱜ ᱯᱟᱲᱦᱟᱣ ᱡᱩᱫᱤ ᱵᱟᱝ ᱛᱟᱦᱮᱱᱟ ᱢᱟᱱᱮ ᱚᱱᱠᱟᱢ ᱠᱟᱸᱬᱮ ᱜᱮ ᱞᱮᱠᱟᱢ ᱢᱤᱫᱴᱟᱝ ᱮ ᱱᱚᱣᱟ ᱫᱚ ᱧᱮᱞᱚᱜᱚᱜᱼᱟ᱾ ᱚᱞᱚᱜ ᱯᱟᱲᱦᱟᱣ ᱡᱩᱫᱤ ᱛᱟᱦᱮᱱ ᱛᱟᱢᱟ ᱟᱢ ᱢᱟᱨᱥᱟᱞ ᱜᱮᱢ ᱫᱤᱥᱟᱹ ᱤᱫᱤᱭᱟ ᱱᱚᱜᱼᱚᱭ ᱱᱚᱝᱠᱟᱱ ᱢᱤᱫᱴᱟᱝ ᱠᱟᱛᱷᱟ ᱠᱟᱱᱟ᱾
ᱦᱳᱭ ᱦᱳᱭ, ᱦᱳᱭ᱾
ᱟᱫᱚ ᱱᱚᱣᱟ ᱫᱚ ᱟᱹᱰᱤᱜᱮ ᱞᱟᱹᱠᱛᱤ ᱠᱟᱱ ᱛᱟᱵᱚᱱᱟ, ᱱᱚᱣᱟ ᱟᱫᱚ ᱚᱱᱠᱟ ᱜᱮ ᱠᱩᱠᱢᱩ ᱧᱮᱞ ᱦᱩᱭᱩᱜ ᱛᱟᱵᱚᱱᱟ ᱟᱨᱚ ᱞᱟᱯᱷᱟᱝ ᱠᱷᱚᱱ ᱞᱟᱯᱷᱟᱝ ᱥᱮᱫ ᱪᱟᱞᱟᱣ ᱨᱮᱱᱟᱜ, ᱚᱞᱚᱜ ᱯᱟᱲᱦᱟᱣ᱾ ᱥᱮᱫ ᱛᱮᱜᱮ ᱟᱨᱚ ᱵᱟᱝ ᱟᱨᱚ ᱡᱟᱦᱟᱸ ᱞᱮᱠᱟ ᱚᱱᱠᱟᱜᱮ ᱞᱟᱯᱷᱟᱝ ᱥᱮᱫ ᱪᱟᱞᱟᱣ ᱨᱮᱱᱟᱜ ᱢᱤᱫᱴᱟᱝ ᱨᱤ ᱠᱟᱹ ᱟᱵᱚᱣᱟᱜ ᱢᱤᱫᱴᱟᱝ ᱛᱟᱦᱮᱸ ᱟᱹᱰᱤ ᱜᱮ ᱞᱟᱹᱠᱛᱤ ᱠᱟᱱ ᱛᱟᱵᱚᱱᱟ ᱢᱚᱱᱮ ᱨᱮ᱾ ᱟᱪᱪᱷᱟ ᱜᱚᱝᱠᱮ ᱛᱟᱦᱚᱞᱮ, ᱦᱳᱭ ᱟᱫᱚ ᱜᱚᱝᱠᱮ ᱱᱚᱣᱟ ᱡᱟᱦᱟᱸ ᱚᱞᱚᱜ ᱯᱟᱲᱦᱟᱜ ᱟᱯᱮᱥᱮᱫ ᱫᱚ ᱱᱚᱝᱠᱟ ᱵᱟᱝ ᱧᱮᱞᱚᱜᱚᱜ ᱠᱟᱱᱟ ᱡᱮ ᱟᱹᱰᱤ ᱠᱚᱢ ᱦᱚᱲ ᱠᱚ ᱚᱞᱚᱜ ᱯᱟᱲᱦᱟᱜ ᱠᱟᱱᱟ᱾ ᱠᱟᱱᱟ ᱚᱱᱠᱟ ᱢᱮᱱᱛᱮ᱾
ᱵᱟᱝ ᱟᱫᱚ ᱠᱚᱢ ᱦᱚᱲ ᱫᱚᱠᱚ ᱧᱮᱞᱚᱜ ᱠᱟᱱ ᱜᱮᱭᱟ ᱱᱚᱝᱠᱟ ᱜᱮ ᱱᱚᱝᱠᱟ ᱠᱚᱞᱮᱡᱽ ᱠᱚᱨᱮ ᱠᱚ ᱛᱤᱭᱚᱜ ᱠᱟᱛᱮ ᱜᱮ ᱟᱫᱚ ᱠᱚ ᱵᱚᱱᱫᱚᱭᱮᱫ ᱛᱟᱵᱚᱱᱟ᱾
ᱱᱚᱣᱟ ᱯᱩᱨᱟᱹ ᱡᱟᱦᱟᱸᱴᱟᱜ ᱫᱚ ᱵᱟᱠᱚ ᱧᱮᱞ ᱪᱟᱵᱟ ᱛᱟᱵᱚᱱ ᱠᱟᱱᱟ᱾
ᱟᱪᱪᱷᱟ, ᱟᱫᱚ ᱦᱳᱭ ᱜᱚᱝᱠᱮ ᱟᱫᱚ ᱦᱚᱸᱜᱼᱚᱭ ᱟᱵᱚ ᱫᱚ ᱠᱷᱟᱡ ᱦᱮᱸ ᱢᱤᱫᱵᱟᱨ ᱦᱚᱲ ᱫᱚ ᱱᱚᱝᱠᱟ ᱴᱟᱠᱟ ᱯᱩᱭᱥᱟ ᱡᱟᱞᱟᱛᱮ ᱟᱫᱚ
ᱦᱳᱭ ᱦᱳᱭ ᱟᱫᱚ ᱚᱱᱠᱟ ᱜᱮ ᱚᱱᱠᱟ ᱜᱮ ᱦᱩᱭᱩᱜ ᱠᱟᱱᱟ ᱛᱚ ᱮᱠᱷᱚᱱ ᱱᱚᱛᱮ ᱠᱷᱚᱱ ᱚᱱᱠᱟ ᱥᱟᱱᱟᱢ ᱠᱚᱜᱮ ᱨᱮᱸᱜᱮᱡ ᱢᱟᱹᱱᱢᱤ ᱢᱮᱱᱟᱜ ᱠᱚᱣᱟ ᱛᱚ ᱤᱱᱟᱹ ᱠᱷᱟᱹᱛᱤᱨ ᱛᱮ ᱟᱫᱚ ᱯᱩᱭᱥᱟ ᱠᱚ ᱵᱟᱠᱚ ᱠᱩᱲᱟᱹᱣ ᱫᱟᱲᱮᱭᱟᱜ ᱠᱟᱱ ᱛᱟᱠᱚᱣᱟ ᱵᱚᱱᱫᱚ ᱦᱩᱭᱩᱜ ᱠᱟᱱ ᱛᱟᱠᱚᱣᱟ᱾
ᱦᱳᱭ ᱟᱫᱚ ᱱᱚᱜ-ᱚ ᱱᱟ ᱫᱚ ᱟᱵᱚᱣᱟᱜ ᱟᱱᱟᱴ ᱫᱚ ᱥᱟᱹᱨᱤᱜᱮ ᱟᱹᱰᱤ ᱡᱳᱨ ᱱᱚᱝᱠᱟ ᱢᱮᱱᱟᱜ ᱛᱟᱵᱚᱱᱟ᱾ ᱵᱟᱠᱷᱟᱱ ᱫᱚ ᱟᱵᱚ ᱱᱚᱝᱠᱟ ᱥᱟᱱᱛᱟᱲ ᱠᱚᱦᱚᱸ ᱟᱨᱚ ᱵᱷᱟᱜᱤ ᱵᱷᱟᱜᱤ ᱡᱟᱭᱜᱟ ᱠᱚᱨᱮ ᱠᱚ ᱯᱟᱲᱦᱟᱣ ᱫᱟᱲᱮ ᱠᱮᱭᱟ᱾ ᱟᱹᱰᱤ ᱜᱮ ᱧᱮᱞ ᱟᱠᱟᱱ ᱜᱮᱭᱟ ᱱᱚᱝᱠᱟ ᱴᱟᱠᱟ ᱯᱚᱭᱥᱟ ᱛᱮᱜᱮ ᱡᱟᱞᱟ ᱛᱮᱜᱮ ᱠᱚ ᱵᱟᱹᱜᱤ ᱟᱠᱟᱫ ᱜᱮᱭᱟ᱾ ᱵᱟᱠᱷᱟᱱ ᱫᱚᱠᱚ ᱯᱟᱲᱦᱟᱣ ᱠᱚᱜ ᱜᱮᱭᱟ, ᱢᱤᱫᱵᱟᱨ ᱦᱚᱲ ᱫᱚᱠᱚ ᱯᱟᱲᱦᱟᱜ ᱠᱟᱱ ᱛᱟᱵᱚᱱ ᱜᱮᱭᱟ ᱟᱨ ᱱᱚᱝᱠᱟ ᱵᱷᱟᱜᱤ ᱵᱷᱟᱜᱤ ᱠᱟᱹᱢᱤ ᱠᱚ ᱠᱟᱹᱢᱤᱭᱮᱫ ᱜᱮᱭᱟ, ᱚᱞᱚᱜ ᱯᱟᱲᱦᱟᱣ ᱠᱟᱛᱮᱫ ᱧᱩᱛᱩᱢ ᱠᱚ ᱵᱷᱟᱹᱜᱤ ᱜᱮᱠᱚ ᱫᱚᱦᱚ ᱟᱠᱟᱫ ᱛᱟᱵᱚᱱ ᱜᱮᱭᱟ ᱧᱮᱞᱚᱜᱚᱜ ᱠᱟᱱ ᱜᱮᱭᱟ ᱱᱮᱛᱟᱨ ᱫᱚ ᱢᱤᱫᱵᱟᱨ ᱫᱚ᱾